ᱦᱩᱸᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾ ᱚᱠᱟ ᱞᱮᱠᱟ ᱢᱮᱱᱟᱜ ᱵᱤᱱᱟ ᱜᱚᱝᱠᱮ ᱛᱟᱦᱚᱞᱮ?
ᱦᱩᱸ ᱱᱤᱛᱚᱜ ᱫᱚ ᱱᱤᱭᱟᱹ ᱥᱩᱢᱩᱝ ᱫᱚ ᱦᱤᱛᱚᱜ ᱫᱚ ᱵᱮᱥ ᱵᱟᱲᱟ ᱜᱮ ᱢᱮᱱᱟᱜ ᱞᱤᱧᱟᱹ ᱦᱳᱭᱥᱮ᱾
ᱚᱻ ᱦᱮᱸ ᱛᱚ ᱜᱚᱝᱠᱮ ᱛᱟᱦᱚᱞᱮ ᱫᱟᱠᱟ ᱠᱚᱫᱚ ᱜᱚᱝᱠᱮ ᱵᱤᱱ ᱡᱚᱢ ᱵᱟᱲᱟ ᱠᱮᱫᱟ ᱥᱮ ᱵᱟᱝ?
ᱦᱟᱻ ᱜᱚᱝᱠᱮ ᱫᱟᱠᱟ ᱟᱞᱚ ᱵᱤᱱ ᱞᱟᱹᱭᱟ ᱥᱮ, ᱟᱹᱞᱤᱧ ᱱᱤᱛᱚᱜ ᱵᱟᱨ ᱫᱤᱱ ᱞᱤᱧ ᱦᱩᱭᱩᱜ ᱠᱟᱱᱟ ᱟᱹᱞᱤᱧ ᱱᱤᱛᱚᱜ ᱚᱱᱟ ᱠᱚ ᱫᱟᱠᱟ ᱜᱮ ᱟᱹᱣᱨᱤ ᱞᱤᱧ ᱧᱮᱞᱟ ᱾
ᱚ ᱜᱚᱝᱠᱮ ᱛᱟᱞᱚᱦᱮ ᱜᱚᱝᱠᱮ ᱫᱚᱢᱮ ᱵᱤᱱ ᱠᱟᱹᱢᱤ ᱠᱟᱱᱟ ᱛᱚ ᱱᱤᱭᱟᱹ ᱠᱚᱴᱟ ᱫᱤᱱ ᱫᱚ ᱦᱮᱸ ᱥᱮ?
ᱦᱩᱸ ᱜᱚᱝᱠᱮ ᱠᱟᱹᱢᱤ ᱥᱟᱶ ᱥᱟᱶᱛᱮ ᱟᱹᱞᱤᱧ ᱫᱩᱠ ᱢᱮᱱᱟᱜ ᱛᱟᱹᱞᱤᱧᱟ ᱾
ᱚ ᱜᱚᱝᱠᱮ ᱫᱚᱢᱮ ᱫᱩᱠ ᱛᱟᱵᱤᱱ ᱫᱚ, ᱱᱤᱭᱟᱹ ᱪᱟᱥ ᱵᱟᱥ ᱫᱤᱱ ᱛᱚ ᱛᱟᱞᱚᱦᱮ ᱫᱩᱠ ᱫᱚ ᱫᱚᱨᱠᱟᱨ ᱜᱮ ᱦᱮᱸ ᱥᱮ ᱵᱟᱝ ᱜᱚᱝᱠᱮ?
ᱵᱟᱝ ᱦᱮᱸ ᱜᱚᱝᱠᱮ ᱚᱱᱟ ᱫᱚ ᱫᱚᱨᱠᱟᱨ ᱜᱮ ᱵᱟᱝ ᱚᱱᱟ ᱦᱚᱸ ᱫᱚ ᱜᱚᱝᱠᱮ ᱫᱩᱠ ᱫᱩᱠ ᱨᱮᱱᱟᱜ ᱫᱚᱨᱠᱟᱨ ᱫᱚ ᱵᱟᱝ ᱢᱮᱱᱠᱷᱟᱱ ᱟᱞᱤᱧ ᱡᱟᱦᱟᱸ ᱫᱩᱠ ᱞᱤᱧ ᱧᱟᱢ ᱠᱟᱫᱟ, ᱚᱱᱟ ᱫᱚ ᱮᱴᱟᱜ ᱨᱚ ᱠᱚᱢ ᱫᱩᱠ ᱠᱟᱱᱟ, ᱡᱟᱦᱟᱸ ᱫᱚ ᱦᱩᱭᱩᱜ ᱠᱟᱱᱟ ᱫᱩᱞᱟᱹᱲ ᱫᱩᱞᱟᱹᱲ ᱨᱮᱱᱟᱜ ᱫᱩᱠ ᱾
ᱚ ᱦᱮᱸ ᱛᱚ ᱟᱫᱚ ᱜᱚᱝᱠᱮ ᱵᱤᱱ ᱪᱤᱠᱟᱹ ᱫᱟᱲᱮᱭᱟᱜᱼᱟ ᱡᱟᱦᱟᱸ ᱫᱩᱠ ᱵᱤᱱ ᱧᱟᱢ ᱠᱟᱫᱟ ᱦᱮᱸ ᱥᱮ ᱾ ᱟᱫᱚ ᱡᱟᱦᱟᱸ ᱫᱩᱠ ᱟᱫᱚ ᱚᱱᱟ ᱛᱚ ᱜᱚᱝᱠᱮ ᱯᱟᱞᱴᱟᱣ ᱛᱚ ᱜᱚᱝᱠᱮ ᱵᱟᱝ ᱜᱟᱱᱚᱜᱼᱟ, ᱛᱟᱦᱚᱞᱮ ᱟᱫᱚ ᱪᱮᱫ ᱞᱤᱧ ᱞᱟᱹᱭᱟ, ᱡᱟᱦᱟᱸ ᱫᱩᱠ ᱵᱤᱱ ᱧᱟᱢ ᱠᱟᱫᱟ ᱟᱫᱚ ᱥᱟᱦᱟᱣ ᱠᱟᱜ ᱵᱤᱱ ᱜᱚᱝᱠᱮ ᱥᱟᱦᱟᱣ ᱥᱟᱹᱨᱤ ᱠᱟᱜ ᱵᱤᱱ ᱟᱫᱚ ᱵᱤᱱ ᱪᱤᱠ ᱠᱟᱹ ᱫᱟᱲᱮᱭᱟᱜᱼᱟ ᱦᱮᱸ ᱥᱮ ᱾
ᱚᱱᱟ ᱛᱚ ᱦᱮᱸ ᱜᱚᱝᱠᱮ ᱟᱫᱚ ᱟᱹᱞᱤᱧ ᱦᱤᱸᱛᱚᱜ ᱪᱟᱥ ᱠᱟᱹᱢᱤ ᱠᱟᱹᱢᱤᱛᱮ ᱦᱤᱸᱛᱚᱜ ᱟᱨᱚ ᱟᱹᱞᱤᱧᱼᱟᱜ ᱪᱟᱥ ᱠᱟᱹᱢᱤ ᱠᱚ ᱢᱮᱱᱟᱜᱼᱟ᱾ ᱟᱫᱚ ᱦᱤᱛᱚᱜ ᱚᱱᱟ ᱫᱩᱠ ᱟᱹᱞᱤᱧ ᱞᱤᱧ ᱧᱟᱢ ᱠᱟᱫᱟ᱾ ᱦᱤᱛᱚᱜ ᱟᱹᱞᱤᱧ ᱚᱱᱟ ᱪᱤᱠᱟᱹᱛᱮ ᱞᱤᱧ ᱥᱟᱦᱟᱭᱟ ᱦᱟᱸᱜ?
ᱟᱫᱚ ᱜᱚᱝᱠᱮ ᱥᱟᱦᱟ ᱫᱚ ᱟᱫᱚ ᱪᱮᱫ ᱞᱤᱧ ᱞᱟᱹᱭᱟ᱾ ᱟᱞᱮ ᱟᱹᱵᱤᱱ ᱟᱹᱵᱤᱱ ᱪᱟᱥ ᱠᱟᱹᱢᱤ ᱥᱮᱫ ᱜᱮ ᱵᱮᱥᱤᱨ ᱵᱷᱟᱜᱽ ᱢᱚᱱᱮ ᱠᱟᱜ ᱵᱤᱱ᱾ ᱟᱫᱚ ᱚᱱᱟᱜᱮ ᱟᱹᱵᱤᱱ ᱫᱚ ᱢᱚᱱᱮ ᱠᱟᱜ ᱵᱤᱱ, ᱛᱟᱦᱞᱮ ᱜᱚᱢᱠᱮ ᱦᱟᱹᱠᱩ ᱠᱚᱫᱚ ᱜᱚᱢᱠᱮ ᱵᱤᱱ ᱥᱟᱵ ᱵᱟᱲᱟᱭᱮᱫ ᱠᱚᱣᱟ ᱥᱮ ᱵᱟᱝ ᱪᱟᱥ ᱠᱟᱹᱢᱤ ᱠᱚᱨᱮ ᱫᱚ?
ᱦᱩᱢ, ᱜᱚᱝᱠᱮ ᱥᱟᱵ ᱦᱩᱭᱩᱜ ᱠᱟᱱᱟ᱾ ᱱᱚᱜᱼᱚᱭ ᱛᱚ ᱢᱤᱫᱴᱮᱱ ᱜᱷᱩᱱᱤ ᱞᱤᱧ ᱚᱰᱟᱣ ᱠᱟᱫᱟ ᱦᱮᱸ ᱥᱮ ᱟᱫᱚ ᱜᱟᱯ ᱜᱟᱯᱟᱱᱚᱜ ᱦᱟᱸᱜ ᱞᱮ ᱦᱮᱡ ᱠᱟᱛᱮᱫ ᱞᱤᱧ ᱤᱫᱤᱭᱟ ᱱᱚᱣᱟ ᱜᱷᱩᱱᱤ ᱫᱚ᱾
ᱚ ᱦᱮᱸ ᱛᱚ ᱛᱟᱦᱚᱞᱮ ᱜᱚᱢᱠᱮ, ᱜᱷᱩᱱᱤ ᱫᱚ ᱜᱚᱢᱠᱮ ᱚᱠᱟ ᱞᱮᱠᱟᱱ ᱛᱟᱵᱤᱱᱟ ᱟᱹᱵᱱᱟᱜ ᱜᱷᱩᱱᱤ?
ᱜᱷᱩᱱᱤ ᱫᱚ ᱜᱚᱢᱠᱮ ᱪᱟᱨ ᱠᱩᱱᱟᱹ ᱵᱟᱞᱟ ᱚᱱᱮ ᱡᱟᱦᱟᱸ ᱠᱟᱹᱴᱤᱡ ᱠᱟᱹᱴᱤᱡ ᱡᱮᱞᱮᱧ ᱧᱚᱜ ᱦᱮᱸ ᱥᱮ ᱟᱨ, ᱦᱳᱭ᱾ ᱟᱨ ᱯᱟᱴᱟ, ᱟᱨ ᱢᱤᱫᱴᱮᱱ ᱯᱟᱴᱟ ᱞᱤᱧ ᱚᱰᱟᱣ ᱦᱚᱴᱚ ᱠᱟᱫᱟ ᱚᱸᱰᱮ ᱫᱚ ᱦᱟᱸᱜ ᱡᱟᱹᱱᱤᱡ ᱠᱷᱟᱱ ᱵᱟᱝᱠᱚ ᱟᱬᱜᱚᱱᱟ ᱦᱟᱸᱜ᱾ ᱟᱨ ᱢᱚᱥᱟᱨᱤ ᱚᱲᱮᱡ ᱠᱚᱞᱤᱧ ᱞᱟᱜᱟᱣ ᱫᱚᱦᱚ ᱠᱟᱫᱟ ᱯᱮ ᱯᱳᱱ ᱴᱷᱮᱱ ᱦᱟᱸᱜ᱾
᱾ ᱚ ᱦᱮᱸ ᱛᱚ ᱛᱟᱞᱦᱮ ᱜᱚᱢᱠᱮ, ᱪᱤᱞᱮ ᱦᱟᱹᱠᱩ ᱠᱚ ᱜᱚᱢᱠᱮ ᱟᱯᱮ ᱥᱮᱫ ᱫᱚ ᱵᱮᱥᱤᱨ ᱵᱷᱟᱜᱽ ᱠᱚ ᱧᱟᱢᱚᱜ ᱜᱮᱭᱟ? ᱤᱪᱟᱹᱜ ᱦᱟᱹᱠᱩ ᱠᱚᱠᱚ ᱧᱟᱢᱚᱜ ᱜᱮᱭᱟ ᱥᱮ ᱵᱟᱝ ᱜᱚᱝᱠᱮ?
ᱜᱚᱝᱠᱮ ᱱᱤᱛᱚᱜ ᱫᱚ ᱤᱪᱟᱹᱜ ᱦᱟᱹᱠᱩ ᱫᱚ ᱵᱟᱝ, ᱢᱮᱱᱠᱷᱟᱱ ᱡᱟᱦᱟᱸᱭ ᱠᱟᱱᱟ ᱠᱚ ᱞᱮᱸᱧᱡᱽᱨᱟ ᱠᱩ ᱦᱮᱸ ᱥᱮ, ᱩᱱᱠᱩ ᱫᱚ ᱟᱹᱰᱤ ᱡᱳᱨᱵᱤᱱ ᱧᱟᱢ ᱠᱚᱣᱟ ᱱᱤᱛᱚᱜ ᱫᱚ᱾
ᱚ ᱦᱮᱸ ᱛᱚ ᱟᱫᱚ ᱜᱚᱢᱠᱮ ᱞᱮᱧᱡᱽᱨᱟ ᱦᱟᱹᱠᱩ ᱫᱚ ᱱᱤᱛᱚᱜ ᱫᱚ ᱟᱹᱰᱤ ᱵᱟᱹᱲᱛᱤ ᱜᱮᱠᱚ ᱧᱟᱢᱚᱜ ᱜᱮᱭᱟ ᱠᱷᱮᱛ ᱠᱚᱨᱮ ᱫᱚ ᱥᱮ ᱵᱟᱹᱫᱽ ᱠᱚᱨᱮ ᱫᱚ᱾ ᱟᱹᱞᱤᱧ ᱦᱚᱸᱞᱤᱧ ᱟᱸᱡᱚᱢ ᱵᱟᱲᱟ ᱠᱟᱜ ᱜᱮᱭᱟ᱾ ᱞᱮᱧᱡᱽᱨᱟ ᱦᱟᱹᱠᱩ ᱜᱮ ᱱᱤᱛᱚᱜ ᱫᱚ ᱠᱷᱮᱛ ᱠᱚᱨᱮ ᱫᱚ ᱵᱮᱥᱤᱨ ᱵᱷᱟᱜᱽ ᱠᱚ ᱧᱮᱞ ᱧᱟᱢᱚᱜ ᱜᱮᱭᱟ᱾ ᱟᱫᱚ ᱜᱚᱢᱠᱮ ᱞᱮᱸᱧᱡᱽᱨᱟ ᱦᱟᱹᱠᱩ ᱫᱚ ᱜᱚᱝᱠᱮ, ᱫᱚᱢᱮ ᱠᱚ ᱥᱮᱵᱮᱞ ᱫᱚ᱾ ᱵᱟᱲᱟᱭᱟᱵᱤᱱ ᱥᱮ ᱵᱟᱝ?
ᱦᱩᱸ, ᱩᱱ ᱫᱚ ᱦᱳᱭ ᱜᱚᱝᱠᱮ᱾ ᱟᱫᱚ ᱩᱱᱠᱩ ᱩᱱᱠᱩ ᱫᱚᱠᱚ ᱥᱤᱵᱤᱞᱟ᱾ ᱢᱮᱱᱠᱷᱟᱱ ᱮᱴᱟᱜ ᱦᱟᱹᱠᱩ ᱠᱩ ᱩᱱᱠᱩ ᱠᱚᱦᱚ ᱛᱚ ᱠᱚ ᱥᱤᱵᱤᱞᱟ ᱡᱮᱢᱚᱱ ᱢᱮᱱᱟᱜ ᱠᱚᱣᱟ ᱯᱩᱴᱷᱤ ᱦᱮᱱᱟᱜ ᱠᱚᱣᱟ, ᱰᱟᱹᱲᱠᱟᱹ ᱠᱚ ᱦᱮᱱᱟᱜ ᱠᱚᱣᱟ᱾
ᱦᱮᱸ ᱦᱮᱸ ᱟᱫᱚ ᱜᱚᱢᱠᱮ ᱟᱥᱚᱞ ᱠᱟᱛᱷᱟ ᱦᱩᱭᱩᱜ ᱠᱟᱱᱟ ᱜᱚᱝᱠᱮ, ᱯᱩᱴᱷᱤ ᱦᱟᱹᱠᱳ ᱠᱚᱫᱚ ᱥᱤᱵᱮᱞ ᱫᱚᱠᱚ ᱥᱤᱵᱮᱞᱟ ᱜᱚᱢᱠᱮ᱾ ᱠᱤᱱᱛᱩ ᱯᱩᱴᱷᱤᱟᱹ ᱦᱟᱠᱳ ᱫᱚ ᱜᱚᱢᱠᱮ ᱫᱚᱢᱮ ᱠᱚ ᱦᱟᱲᱦᱟᱫ ᱜᱮᱭᱟ᱾ ᱡᱟᱦᱟᱸ ᱠᱚ ᱞᱟᱹᱭ ᱫᱟ ᱦᱮᱣᱮᱨ᱾ ᱦᱮᱸ ᱥᱮ ᱦᱟᱲᱦᱟᱫ ᱫᱚ ᱦᱮᱣᱮᱨ ᱠᱚ ᱞᱟᱹᱭᱼᱟ ᱥᱮ ᱪᱮᱫ ᱠᱚ ᱞᱟᱹᱭᱟ? ᱦᱟᱲᱦᱟᱛ ᱜᱮᱛᱚ᱾
ᱦᱮᱸ ᱜᱚᱝᱠᱮ ᱚᱱᱟ ᱜᱮᱠᱚ ᱞᱟᱹᱭᱟ᱾ ᱮᱠᱫᱚᱢ ᱟᱵᱤᱱ ᱡᱟᱦᱟᱸ ᱵᱤᱱ ᱞᱟᱹᱭ ᱠᱮᱫᱟ᱾
ᱦᱟᱲᱦᱟᱫ ᱜᱮᱭᱟ ᱠᱚ ᱫᱚᱢᱮ᱾ ᱟᱫᱚ ᱚᱱᱟᱜᱮ ᱟᱫᱚ ᱟᱞᱤᱧ ᱞᱤᱧ ᱞᱟᱹᱭᱟ ᱡᱮ ᱞᱮᱧᱡᱽᱨᱟ ᱦᱟᱹᱠᱩ ᱠᱚᱫᱚ ᱠᱟᱹᱴᱤᱡ ᱩᱸᱜ ᱵᱷᱟᱜᱮ ᱜᱮᱠᱚ ᱵᱩᱡᱷᱟᱹᱜᱼᱟ ᱵᱤᱞᱟᱹᱛᱤ ᱥᱟᱞᱟᱜ, ᱥᱮ ᱡᱟᱦᱟᱸᱱ ᱥᱟᱞᱟᱜ ᱩᱛᱩ ᱠᱚᱵᱤᱱ ᱥᱮ ᱵᱤᱞᱟᱹᱛᱤ ᱥᱟᱞᱟᱜ ᱟᱨ ᱵᱟᱝᱠᱷᱟᱱ ᱡᱚᱡᱚ ᱠᱚ ᱥᱟᱞᱟᱜ ᱥᱮ ᱟᱢᱲᱟ ᱠᱚ ᱥᱟᱞᱟᱜ ᱩᱛᱩ ᱠᱚᱵᱤᱱ ᱱᱟᱯᱟᱭ ᱜᱮᱠᱚ ᱵᱩᱡᱷᱟᱹᱜᱼᱟ᱾ ᱟᱹᱵᱤᱱ ᱵᱤᱱ ᱡᱚᱢ ᱵᱟᱲᱟ ᱠᱟᱫᱟ ᱥᱮ ᱵᱟᱝ?
ᱦᱮᱸ᱾
ᱟᱢᱲᱟ ᱠᱚ ᱥᱟᱞᱟᱜ ᱥᱮ ᱡᱚᱡᱚ ᱠᱚ ᱥᱟᱞᱟᱜ ᱟᱹᱵᱤᱱ ᱚᱱᱟ ᱩᱛᱩ ᱵᱤᱱ ᱡᱚᱢ ᱵᱟᱲᱟᱣ ᱠᱟᱫᱟ᱾ ᱥᱮ ᱵᱟᱝ? ᱡᱟᱦᱟᱸ ᱤᱭᱟᱹ, ᱡᱟᱦᱟᱸ ᱠᱚ ᱞᱟᱹᱭ ᱫᱚ ᱟᱢᱲᱟ ᱨᱟᱥᱮ ᱥᱟᱞᱟᱜ᱾
ᱦᱩᱸ ᱜᱚᱝᱠᱮ ᱚᱱᱟ ᱠᱚᱫᱚ ᱡᱚᱢ ᱵᱟᱲᱟ ᱦᱚᱭᱚᱜ ᱠᱟᱱ ᱜᱮᱭᱟ᱾ ᱱᱤᱛᱚᱜ ᱫᱚ ᱵᱟᱝ ᱢᱮᱱᱠᱷᱟᱱ ᱟᱹᱰᱤ ᱥᱮᱫᱟᱭ ᱨᱮ ᱦᱟᱸ ᱚᱱᱟ ᱫᱚ᱾
ᱟᱫᱚ ᱜᱚᱝᱠᱮ ᱟᱢᱲᱟ ᱥᱟᱞᱟᱜ ᱩᱱᱠᱩ ᱞᱮᱸᱡᱽᱨᱟ ᱦᱟᱠᱩ ᱜᱚᱝᱠᱮ ᱡᱚᱢ ᱵᱟᱲᱟ ᱟᱠᱟᱫ ᱠᱚᱣᱟᱵᱤᱱ ᱥᱮ ᱵᱟᱝ?
ᱩᱸᱢ ᱵᱟᱝ ᱜᱮ ᱜᱚᱝᱠᱮ ᱚᱱᱠᱟ ᱠᱟᱛᱮᱜ ᱫᱚ ᱵᱟᱝᱞᱤᱧ ᱧᱚᱢ ᱵᱟᱲᱟ ᱠᱟᱫᱟ ᱚᱱᱠᱟ ᱫᱚ ᱪᱮᱫ ᱫᱚ ᱡᱳ ᱡᱚᱡᱚ ᱡᱚᱡᱚ ᱵᱟᱝ ᱵᱩᱡᱷᱟᱹᱜ ᱟᱛᱚ ᱜᱚᱝᱠᱮ?
ᱚᱱᱟ ᱫᱚ ᱜᱚᱝᱠᱮ ᱟᱥᱚᱞ ᱠᱟᱛᱷᱟ ᱦᱩᱭᱩᱜ ᱠᱟᱱᱟ ᱜᱚᱝᱠᱮ ᱚᱱᱟ ᱫᱚ ᱟᱢᱲᱟ ᱞᱟᱦᱟ ᱜᱚᱝᱠᱮ ᱤᱭᱟᱹᱭ ᱵᱤᱱ ᱪᱮᱫ ᱠᱚ ᱞᱟ. ᱭ ᱫᱚ ᱛᱮᱠᱤ ᱵᱤᱱ ᱦᱮᱸᱥᱮ ᱛᱮᱠᱟᱹ ᱠᱟᱛᱮᱫ ᱜᱚᱝᱠᱮ ᱡᱟᱦᱟᱸ ᱟᱢᱲᱟ ᱨᱮᱱᱟᱜ ᱪᱚᱠᱟᱜ ᱛᱟᱦᱮᱱ ᱫᱚ
ᱦᱮᱸ᱾
ᱚᱱᱟ ᱪᱚᱠᱟᱜ ᱛᱮ ᱩᱨ ᱵᱤᱱ ᱢᱟᱱᱮ ᱵᱮᱥᱤ ᱫᱚ ᱟᱞᱚᱵᱤᱱ ᱛᱤᱠᱤᱭᱟ ᱡᱮᱢᱚᱱ ᱟᱞᱚ ᱞᱮᱯᱷᱮᱫ ᱞᱮᱯᱷᱮᱫ ᱫᱚ ᱟᱞᱚ ᱞᱮᱯᱷᱮᱫ ᱞᱮᱯᱷᱮᱡᱚᱜ ᱢᱟ ᱢᱟᱱᱮ ᱪᱮᱛᱟᱱ ᱨᱮᱱᱟᱜ ᱪᱚᱠᱟᱜ ᱛᱮᱫ ᱟᱹᱰᱤ ᱟᱥᱛᱮ ᱛᱮ ᱩᱨ ᱵᱤᱱ ᱩᱨ ᱠᱟᱛᱮ ᱡᱟᱦᱟᱸ ᱚᱱᱟᱱᱟ ᱜᱟᱵᱮ ᱠᱚ ᱛᱟᱦᱮᱱ ᱜᱮᱫᱚ ᱦᱮᱸ ᱥᱮ ᱚᱱᱟ ᱜᱟᱵᱮ ᱠᱚ ᱡᱮᱢᱚᱱ ᱟᱞᱚ ᱪᱷᱟᱲᱟᱜ ᱢᱟ ᱛᱟᱨᱯᱚᱨᱮ ᱚᱱᱟ ᱜᱟᱵᱮ ᱠᱚ ᱵᱟᱝ ᱪᱷᱟᱲᱟᱣ ᱠᱟᱛᱮᱜ, ᱛᱟᱨᱯᱚᱨ ᱚᱱᱟ ᱤᱭᱟᱹᱭ ᱵᱤᱱ ᱪᱮᱫ ᱠᱚ ᱞᱟᱹᱭ ᱫᱚ ᱥᱩᱱᱩᱢ ᱨᱮ ᱤᱭᱟᱹᱭ ᱵᱤᱱ ᱢᱟᱱᱮ ᱵᱤᱞᱟᱹᱛᱤ ᱥᱟᱞᱟᱜ ᱡᱟᱦᱟᱸ ᱢᱮᱥᱟᱭ ᱵᱤᱱ ᱚᱱᱟ ᱟᱢᱲᱟ᱾ ᱛᱟᱨᱯᱚᱨᱮ ᱚᱱᱟ ᱵᱤᱱ ᱨᱟᱠᱟᱵ ᱠᱮᱫᱟ ᱨᱟᱠᱟᱵ ᱠᱟᱛᱮ ᱡᱟᱦᱟᱸ ᱩᱱᱠᱩ ᱤᱭᱟᱹ ᱦᱟᱹᱠᱩ ᱢᱮᱱᱟᱜ ᱠᱚᱫᱚ ᱞᱮᱧᱡᱨᱟ ᱦᱟᱹᱠᱩ᱾ ᱠᱚ ᱚᱱᱟ ᱞᱮᱧᱡᱽᱨᱟ ᱦᱟᱹᱠᱩ ᱠᱚᱵᱤᱱ ᱵᱷᱟᱹᱡᱤ ᱠᱮᱫ ᱠᱚᱣᱟ ᱦᱮᱸ ᱥᱮ᱾ ᱛᱟᱨᱯᱚᱨᱮ ᱵᱷᱟᱹᱡᱤ ᱠᱟᱛᱮᱫ ᱟᱵᱤᱱ ᱧᱮᱞ ᱵᱤᱱ ᱩᱱᱠᱩ ᱠᱚ ᱤᱥᱤᱱᱚᱜᱼᱟ ᱤᱥᱤᱱ ᱠᱟᱛᱮ ᱛᱮᱫ ᱨᱟᱠᱟᱵ ᱠᱮᱫ ᱠᱚᱣᱟ ᱵᱤᱱ ᱛᱟᱨᱯᱚᱨᱮ ᱟᱨᱦᱚᱸ ᱥᱩᱱᱩᱢ ᱵᱤᱱ ᱮᱢᱟᱫᱟ ᱛᱟᱨᱯᱚᱨᱮ ᱟᱢᱲᱟ ᱵᱤᱱ ᱤᱭᱟᱹ ᱠᱮᱫᱟ ᱟᱨ ᱩᱱᱠᱩ ᱦᱟᱠᱩ ᱵᱤᱱ ᱤᱭᱟᱹ ᱠᱮᱫ ᱠᱚᱣᱟ ᱟᱨᱵᱤᱱ ᱜᱷᱟᱱᱴᱟ ᱠᱮᱫ ᱠᱚᱣᱟ ᱧᱮᱞ ᱵᱤᱱ ᱟᱫᱚ ᱨᱟᱥᱮ ᱨᱮ ᱡᱩᱫᱤ ᱡᱚᱢ ᱥᱟᱱᱟ ᱵᱤᱱᱟ ᱛᱟᱦᱚᱞᱮ ᱨᱟᱥᱮ ᱠᱮᱫᱟ ᱵᱤᱱ ᱟᱨ ᱵᱟᱝᱠᱷᱟᱱ ᱟᱨ ᱵᱟᱝᱠᱷᱟᱱ ᱨᱟᱥᱮ ᱫᱚ ᱵᱟᱝ ᱨᱮᱦᱚᱸ ᱜᱟᱱᱚᱜ ᱜᱮᱭᱟ ᱵᱩᱡᱽ ᱠᱮᱫᱟ ᱵᱮᱱ ᱜᱚᱢᱠᱮ?
ᱦᱮᱸ ᱵᱷᱟᱹᱡᱤ ᱦᱮᱱᱟᱜᱼᱟ ᱥᱮ ᱟᱨ ᱡᱩᱫᱤ ᱟᱹᱵᱤᱱ ᱵᱤᱱ ᱞᱟᱹᱭᱟ ᱠᱟᱹᱴᱤᱡ ᱥᱚᱲᱚᱢ ᱞᱟᱹᱜᱤᱫ ᱛᱮ ᱦᱟᱞ ᱠᱟ ᱧᱚᱜ ᱫᱟᱜ ᱠᱟᱛᱮᱫ ᱠᱮᱴᱮᱡ ᱠᱚᱢ ᱧᱚᱜ ᱵᱤᱥᱤ ᱫᱚ ᱵᱟᱝ ᱨᱮᱦᱚᱸ ᱠᱚᱢ ᱧᱚᱜ
ᱦᱮᱸ ᱜᱚᱝᱠᱮ ᱚᱱᱟ ᱫᱚ ᱜᱟᱱᱚᱜ ᱜᱮᱭᱟ ᱟᱨ ᱢᱚᱥᱞᱟ ᱠᱚᱫᱚ ᱜᱚᱢᱠᱮ ᱚᱱᱟ ᱫᱚ ᱮᱢ ᱞᱮᱠᱷᱟᱱ ᱜᱮ᱾ ᱟᱨ ᱡᱩᱫᱤ ᱟᱹᱵᱤᱱ ᱵᱤᱱ ᱢᱚᱱᱮᱭᱟ ᱡᱮ ᱢᱚᱥᱞᱟ ᱠᱚᱫᱚ ᱵᱟᱝ ᱮᱢ ᱨᱮᱦᱚᱸ ᱜᱟᱱᱚᱜ ᱜᱮᱭᱟ ᱛᱟᱦᱚᱞᱮ ᱥᱩᱫᱩ ᱵᱩᱞᱩᱝ ᱛᱮᱜ ᱨᱮᱦᱚᱸ ᱜᱚᱝᱠᱮ ᱥᱤᱵᱤᱞ ᱫᱚ ᱥᱤᱵᱤᱞᱚᱜ ᱜᱮᱭᱟ᱾ ᱥᱟᱥᱟᱝ ᱠᱚᱫᱚ ᱜᱚᱢᱠᱮ ᱵᱟᱝ ᱮᱢ ᱨᱮᱦᱚᱸ ᱴᱷᱤᱠ ᱟ ᱡᱟᱦᱟᱸ ᱚᱱᱮ ᱞᱮᱸᱡᱽᱨᱟ ᱦᱟᱹᱠᱩ ᱜᱮᱫ ᱠᱟᱛᱮᱫ ᱡᱟᱦᱟᱸ ᱥᱟᱥᱟᱝ ᱠᱚᱵᱤᱱ ᱢᱟᱠᱷᱟᱣᱠᱚᱣᱟ ᱩᱱᱠᱩ ᱫᱚ ᱵᱩᱡᱫᱟ ᱞᱟᱦᱟ ᱨᱮᱜᱮ᱾ ᱟᱨ ᱯᱚᱨᱮ ᱛᱮᱫᱚ ᱞᱟᱹᱭ ᱫᱟᱞᱤᱧ ᱯᱚᱨᱮ ᱛᱮᱫᱚ ᱵᱟᱝ ᱢᱟᱠᱷᱟᱣ ᱨᱮᱦᱚᱸ ᱜᱟᱱᱚᱜ ᱜᱮᱭᱟ ᱥᱟᱥᱟᱝ ᱠᱚᱫᱚ ᱵᱟᱝ ᱮᱢ ᱨᱮᱦᱚᱸ ᱜᱟᱱᱚᱜ ᱜᱮᱭᱟ᱾ ᱵᱩᱡ ᱫᱟᱵᱤᱱ᱾ ᱚᱱᱠᱟᱱ ᱵᱮᱯᱟᱨ ᱦᱳᱭ ᱦᱳᱭ᱾ ᱟᱵᱤᱱ ᱚᱱᱠᱟ ᱜᱚᱝᱠᱮ ᱤᱭᱟᱹ ᱠᱟᱛᱮ ᱩᱛᱩ ᱠᱟᱛᱮ ᱧᱮᱞ ᱞᱮᱜᱟᱭ ᱵᱤᱱ ᱡᱮ ᱢᱮᱱᱛᱮ ᱥᱤᱵᱮᱞ ᱥᱚᱲᱚᱢ ᱵᱩᱷᱟᱹᱜᱼᱟ ᱥᱮ ᱵᱟᱝ ᱟᱨ ᱞᱟᱹᱭᱟᱞᱤᱧ ᱵᱤᱱ᱾
ᱦᱮᱸ ᱡᱚᱠᱷᱚᱱ ᱜᱚᱝᱠᱮ ᱟᱵᱤᱱ ᱵᱤᱱ ᱞᱟᱹᱭ ᱠᱮᱫᱟ ᱛᱟᱦᱚᱞᱮ ᱚᱱᱟ ᱫᱚ ᱢᱤᱫ ᱫᱷᱟᱣ ᱫᱚ ᱧᱮᱞ ᱞᱟᱜᱟᱜ ᱠᱟᱱ ᱜᱮᱭᱟ ᱡᱮ ᱚᱱᱟ ᱫᱚ ᱥᱟᱹᱨᱤ ᱥᱟᱹᱨᱤᱜᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱚᱱᱠᱟ ᱥᱤᱵᱤᱞᱟ? ᱥᱮ ᱚᱱᱟ ᱠᱷᱚᱱ ᱦᱚᱸ ᱟᱨᱦᱚᱸ ᱡᱟᱹᱥᱛᱤ ᱧᱚᱜ ᱥᱤᱵᱤᱞᱟ ᱦᱟᱸᱜ᱾
ᱦᱳᱭ ᱛᱚ ᱛᱟᱦᱚᱞᱮ ᱜᱚᱝᱠᱮ ᱚᱱᱠᱟ ᱠᱟᱛᱮ ᱧᱮᱞ ᱵᱤᱱ ᱜᱟᱯᱟ ᱢᱮᱭᱟᱝ ᱥᱮᱜ ᱡᱩᱫᱤ ᱵᱤᱱ ᱪᱟᱞᱟᱜᱼᱟ ᱠᱷᱮᱛ ᱥᱮᱫ᱾ ᱛᱟᱦᱚᱞᱮ ᱟᱹᱵᱤᱱ ᱞᱮᱸᱡᱽᱨᱟ ᱦᱟᱹᱠᱩ ᱥᱟᱵ ᱠᱚᱵᱤᱱ ᱦᱮᱸᱥᱮ᱾
ᱦᱮᱸ ᱞᱮᱸᱡᱽᱨᱟ ᱦᱟᱹᱠᱩ ᱫᱚ ᱥᱟᱵ ᱫᱚ ᱵᱟᱝ ᱦᱩᱭᱩᱜ ᱠᱟᱱᱟ ᱟᱫᱚ ᱡᱟᱦᱟᱸ ᱜᱷᱩᱱᱤ ᱞᱤᱧ ᱚᱰᱟᱣ ᱟᱠᱟᱫᱟ ᱚᱱᱟ ᱦᱟᱹᱠᱩ ᱫᱚ ᱠᱚ ᱦᱟᱸᱜ ᱠᱚ ᱡᱷᱟᱹᱞᱤᱜ ᱦᱟᱸᱜ᱾
ᱚᱻ ᱦᱮᱸ ᱛᱚ ᱛᱟᱦᱚᱞᱮ ᱵᱷᱟᱜᱮ ᱜᱮ ᱛᱟᱦᱞᱮ ᱜᱚᱢᱠᱮ ᱟᱹᱵᱤᱱ ᱫᱚ ᱛᱟᱦᱚᱞᱮ ᱞᱮᱸᱡᱽᱨᱟ ᱦᱟᱹᱠᱩ ᱫᱚ ᱡᱚᱢ ᱫᱚᱵᱤᱱ ᱡᱚᱢ ᱵᱟᱲᱟ ᱟᱠᱟᱫ ᱠᱚ ᱜᱮᱭᱟ ᱪᱮᱫ ᱞᱮᱠᱟ ᱠᱟᱛᱮᱫ ᱵᱤᱱ ᱩᱛᱩ ᱵᱟᱲᱟ ᱟᱠᱟᱫᱠᱚᱣᱟ ᱢᱟᱱᱮ ᱮᱢᱱᱤ ᱟᱞᱩ ᱥᱟᱞᱟᱜ ᱥᱮ ᱵᱤᱞᱟᱹᱛᱤ ᱛᱤ ᱥᱟᱞᱟᱜ ᱵᱤᱱ ᱩᱛᱩ ᱵᱟᱲᱟ ᱟᱠᱟᱫ ᱠᱚᱜᱮᱭᱟ?
ᱵᱤᱞᱟᱹᱛᱤ ᱥᱟᱛᱮᱜᱮᱞᱤᱧ ᱩᱛᱩ ᱠᱟᱜ ᱠᱚᱣᱟ ᱡᱟᱦᱟᱸ ᱫᱚ ᱦᱩᱭᱩᱜ ᱠᱟᱱᱟ ᱵᱟᱴᱱᱟ ᱫᱚᱵᱤᱱ ᱧᱮᱞ ᱟᱠᱟᱜ ᱜᱮᱭᱟ ᱛᱚ ᱡᱟᱦᱟᱸ ᱫᱚᱠᱚ ᱞᱟᱹᱭᱟ ᱛᱩᱲᱤ ᱦᱮᱸᱥᱮ᱾
ᱦᱮᱸ ᱦᱮᱸ ᱚᱱᱟ ᱫᱚᱞᱤᱧ ᱧᱮᱞ ᱵᱟᱲᱟ ᱟᱠᱟᱫ ᱜᱮᱭᱟ᱾
ᱩᱱᱠᱩ ᱮᱻ ᱯᱳᱭᱞᱳ ᱥᱟᱞᱟ ᱠᱟᱛᱮᱜ ᱛᱟᱨᱯᱚᱨ ᱪᱤᱭᱟᱸᱜ ᱠᱚ ᱪᱷᱟᱲᱟᱣ ᱵᱟᱲᱟ ᱠᱟᱛᱮᱫ ᱛᱟᱨᱯᱚᱨ ᱜᱮᱫ ᱠᱩᱴᱤ ᱠᱩᱴᱤ ᱠᱚᱜ ᱠᱟᱛᱮᱫ ᱢᱟᱱᱮ ᱵᱮᱥᱤ ᱫᱚ ᱢᱟᱱᱮ ᱠᱟᱹᱴᱤᱡ ᱢᱟᱨᱟᱝ ᱧᱚᱜ ᱜᱮᱞᱤᱧ ᱫᱚᱦᱚ ᱠᱟ ᱠᱚᱣᱟ ᱦᱮᱸᱥᱮ᱾
ᱦᱩᱸ ᱦᱩᱸ᱾
ᱟᱨ ᱡᱟᱦᱟᱸ ᱫᱚ ᱦᱩᱭᱩᱜ ᱠᱟᱱᱟ, ᱵᱚᱦᱚᱜ ᱛᱮᱜᱫᱚ ᱚᱱᱟ ᱫᱚᱞᱤᱧ ᱜᱤᱰᱤ ᱠᱟᱜᱼᱟ᱾
ᱦᱮᱸ ᱦᱮᱸ᱾
ᱟᱨ ᱚᱱᱟ ᱛᱟᱨᱯᱚᱨ ᱩᱱᱠᱩ ᱵᱷᱟᱹᱡᱤ ᱵᱟᱲᱟ ᱠᱟᱛᱮᱫ, ᱛᱟᱨᱯᱚᱨ ᱢᱤᱫ ᱜᱷᱟᱹᱲᱤᱡ ᱯᱚᱨᱮ ᱡᱟᱦᱟᱸ ᱵᱟᱴᱱᱟ ᱞᱤᱧ ᱨᱤᱫ ᱠᱟᱜᱼᱟ ᱚᱱᱟ ᱦᱟᱸᱜ ᱞᱤᱧ ᱮᱢᱟᱣᱟᱜᱼᱟ᱾ ᱟᱨ ᱵᱟᱨᱭᱟ ᱵᱤᱞᱟᱹᱛᱤ ᱜᱮᱫ ᱜᱮᱫᱟᱜ ᱠᱷᱟᱱ ᱜᱮ ᱵᱟᱥ ᱦᱩᱭ ᱟᱠᱟᱱᱟ, ᱱᱩᱱᱟᱹᱜ ᱪᱮᱨᱦᱟ ᱵᱩᱡᱷᱟᱹᱜᱼᱟ ᱵᱟᱝ᱾
ᱛᱟᱦᱚᱞᱮ ᱜᱚᱝᱠᱮ ᱥᱤᱵᱤᱞ ᱥᱚᱲᱚᱢ ᱫᱚ ᱵᱷᱟᱹᱜᱮ ᱜᱮ ᱵᱩᱡᱷᱟᱹᱜᱼᱟ ᱛᱚ, ᱦᱮᱸ ᱥᱮ?
ᱦᱩᱸ᱾
ᱛᱟᱦᱮᱞᱮ ᱜᱚᱢᱠᱮ ᱟᱫᱚ ᱚᱱᱟ ᱫᱚ ᱛᱤ ᱡᱮᱦᱮᱛᱩ ᱵᱟᱴᱱᱟ ᱵᱤᱱ ᱮᱢᱟᱜ ᱠᱟᱱᱟ ᱛᱩᱲᱤ ᱨᱮᱱᱟᱜ ᱥᱮ ᱛᱟᱦᱮᱞᱮ ᱠᱷᱚᱥᱞᱟ ᱱᱟᱜ ᱛᱚ ᱜᱚᱢᱠᱮ ᱠᱚ ᱮᱢᱟ ᱜᱮᱭᱟ ᱵᱟᱲᱟ ᱭᱟᱹᱵᱤᱱ ᱥᱮ ᱵᱟᱝ?
ᱩᱸ ᱵᱟᱝ ᱜᱮ ᱜᱚᱝᱠᱮ, ᱚᱱᱟ ᱫᱚ ᱵᱟᱝ ᱞᱤᱧ ᱵᱟᱲᱟᱭᱟ᱾ ᱢᱟᱱᱮ ᱠᱷᱚᱥᱲᱟ ᱨᱮᱱᱟᱜ ᱦᱚᱸ ᱮᱢ ᱜᱟᱱᱚᱜ ᱜᱮᱭᱟ?
ᱦᱮᱸ ᱜᱚᱝᱠᱮ ᱮᱢ ᱫᱚ ᱜᱟᱱᱚᱜ ᱜᱮᱭᱟ, ᱟᱹᱵᱤᱱ ᱪᱮᱫ ᱞᱮᱠᱟᱠ ᱵᱷᱟᱹᱵᱽ ᱵᱤᱱ ᱞᱟᱹᱭ ᱠᱮᱫᱟ, ᱚᱱᱠᱟ ᱜᱮ ᱠᱷᱚᱥᱞᱟ ᱨᱮᱱᱟᱜ ᱦᱚᱸ ᱮᱢ ᱜᱟᱱᱚᱜᱼᱟ, ᱟᱫᱚ ᱜᱚᱢᱠᱮ, ᱠᱷᱚᱥᱞᱟ ᱨᱮᱱᱟᱜ ᱫᱚ ᱟᱨᱦᱚᱸ ᱥᱤᱵᱤᱞᱟ ᱜᱚᱢᱠᱮ, ᱛᱩᱲᱤ ᱠᱷᱚᱱ ᱛᱩᱲᱤ ᱠᱷᱚᱱᱟᱜ ᱦᱚᱸ ᱜᱚᱢᱠᱮ, ᱚᱱᱟ ᱫᱚ ᱟᱹᱰᱤ ᱟᱨᱦᱚᱸ ᱢᱚᱡᱽ ᱧᱚᱜ ᱵᱩᱡᱷᱟᱹᱜᱼᱟ, ᱡᱟᱦᱟᱸ ᱥᱤᱵᱤᱞ ᱥᱚᱲᱚᱢ ᱡᱟᱦᱟᱸ ᱜᱚᱢᱠᱮ ᱟᱹᱵᱤᱱ ᱫᱚ ᱦᱟᱹᱠᱩ ᱵᱤᱱ ᱩᱛᱩ ᱟᱠᱟᱫ ᱠᱚᱣᱟ, ᱥᱮ ᱡᱤᱞ ᱵᱤᱱ ᱩᱛᱩ ᱟᱠᱟᱫᱟ, ᱥᱩᱠ ᱠᱨᱤ ᱡᱤᱞ ᱞᱮᱠᱟ ᱵᱩᱡᱷᱟᱹᱜᱼᱟ, ᱜᱚᱢᱠᱮ᱾
ᱦᱮᱸ ᱠᱷᱚᱥᱞᱟ ᱨᱮᱱᱟᱜ ᱫᱚ ᱩᱛᱩ ᱫᱚ ᱵᱟᱝ ᱞᱤᱧ ᱡᱚᱢ ᱟᱠᱟᱫᱟ, ᱢᱮᱱᱠᱷᱟᱱ ᱞᱟᱫ ᱫᱚᱞᱤᱧ ᱡᱚᱢ ᱟᱠᱟᱫᱟ ᱡᱮ ᱠᱷᱚᱥᱞᱟ ᱥᱟᱶᱛᱮ ᱦᱟᱹᱠᱩ ᱞᱟᱫᱽ᱾
ᱚ ᱚᱱᱠᱟ ᱵᱤᱱ ᱡᱚᱢ ᱵᱟᱲᱟ ᱟᱠᱟᱫᱟ, ᱢᱟᱱᱮ ᱠᱷᱚᱥᱞᱟ ᱩᱛᱩ ᱟᱨ ᱠᱷᱚᱥᱞᱟ ᱟᱨ ᱦᱟᱹᱠᱩ ᱫᱚ ᱩᱛᱩ ᱫᱚ ᱵᱟᱹᱵᱤᱱ ᱡᱚᱢ ᱵᱟᱲᱟ ᱟᱠᱟᱫᱟ ᱦᱮᱸ ᱥᱮ?
ᱵᱟᱝ ᱜᱮ ᱚᱱᱟ ᱠᱚᱫᱚ ᱵᱟᱝᱼᱟ᱾
ᱚᱦᱚ ᱱᱤᱭᱟᱹ ᱫᱷᱟᱣ ᱜᱚᱝᱠᱮ ᱛᱟᱞᱦᱮ ᱟᱹᱞᱩ ᱠᱟᱹᱴᱤᱡ ᱠᱟᱹᱴᱤᱡ ᱜᱮᱫ ᱵᱤᱱ ᱟᱨ ᱡᱟᱦᱟᱸ ᱠᱷᱚᱥᱞᱟ ᱨᱤᱫ ᱵᱤᱱ ᱟᱨ ᱚᱱᱟ ᱥᱟᱞᱟᱜ ᱨᱤᱛ ᱨᱮᱦᱚᱸ ᱜᱟᱱᱚᱜ ᱜᱮᱭᱟ ᱟᱨ ᱜᱚᱴᱟ ᱜᱚᱴᱟ ᱦᱚᱸ ᱜᱟᱱᱚᱜ ᱜᱮᱭᱟ᱾ ᱟᱫᱚ ᱨᱤᱫ ᱞᱮᱠᱷᱟᱱ ᱠᱟᱹᱴᱤᱡ ᱞᱟᱡ ᱢᱟᱱᱮ ᱥᱤᱵᱤᱞ ᱧᱚᱜ ᱵᱩᱡᱷᱟᱹᱜᱼᱟ, ᱟᱸ ᱢᱟᱱᱮ ᱡᱟᱦᱟᱸ ᱩᱰᱩᱠᱚᱜ ᱫᱚ ᱵᱤᱥᱤ ᱨᱮᱱᱟᱜ ᱨᱟᱥᱟ ᱠᱚ, ᱠᱷᱚᱥᱞᱟ ᱨᱮᱱᱟᱜ ᱦᱮᱸ ᱥᱮ ᱛᱟᱯᱚᱨ ᱟᱹᱞᱩ ᱚᱱᱟ ᱥᱟᱞᱟᱜ ᱤᱭᱟᱹᱭ ᱵᱤᱱ ᱛᱤᱠᱤ ᱵᱤᱱ ᱠᱟᱹᱴᱤᱡ ᱟᱹᱞᱩ ᱟᱨ ᱠᱷᱚᱥᱞᱟ ᱥᱟᱞᱟᱜ ᱢᱟᱠᱷᱟᱣ ᱵᱤᱱ᱾ ᱢᱟᱠᱷᱟᱣ ᱠᱟᱛᱮ ᱚᱱᱠᱟ ᱡᱟᱦᱟᱸ ᱵᱤᱱ ᱞᱟᱹᱭ ᱠᱮᱫᱟ, ᱠᱷᱟᱹᱫᱤ ᱠᱷᱟᱹᱫᱤ ᱠᱮᱫ ᱠᱚᱣᱟ ᱵᱤᱱ ᱩᱱᱠᱩ ᱦᱟᱠᱳ ᱠᱚ ᱥᱟᱞᱟ ᱠᱟᱛᱮᱫ ᱚᱱᱟ ᱫᱚ ᱚᱱᱟ ᱥᱩᱱᱩᱢ ᱨᱮᱵᱤᱱ ᱵᱷᱟᱹᱡᱤ ᱠᱮᱜ ᱠᱚᱣᱟ, ᱧᱮᱞ ᱵᱤᱱ ᱵᱷᱟᱹᱡᱤ ᱦᱩᱭ ᱮᱱᱟ ᱨᱟᱠᱟᱵ ᱠᱮᱫ ᱠᱚᱣᱟ ᱵᱤᱱ, ᱟᱨ ᱯᱮᱸᱭᱟᱡᱽ ᱠᱚ, ᱵᱩᱞᱩᱝ ᱠᱚ, ᱢᱚᱥᱞᱟ ᱯᱟᱹᱛᱤ ᱠᱚᱵᱤᱱ ᱮᱢ ᱠᱮᱫᱟ, ᱛᱟᱨᱯᱚᱨᱮ ᱚᱱᱟ ᱟᱹᱞᱩ ᱵᱤᱱ ᱚᱱᱟ ᱨᱤᱢᱟ ᱮᱢ ᱤᱭᱟᱹ ᱠᱮᱫᱟ ᱠᱷᱟᱸᱡᱚ ᱠᱮᱫᱟ ᱛᱟᱨᱯᱚᱨᱮ ᱦᱟᱹᱠᱩ ᱵᱮᱱ ᱠᱷᱟᱸᱡᱚ ᱠᱮᱫ ᱠᱚᱣᱟ᱾ ᱟᱨ ᱠᱟᱹᱴᱤᱡ ᱵᱤᱱ ᱫᱟᱜ ᱟᱫᱟ, ᱵᱮᱥᱤ ᱫᱚ ᱜᱚᱢᱠᱮ ᱠᱟᱹᱴᱤᱡ ᱪᱟᱞᱟᱝ ᱫᱟᱜᱼᱟ ᱵᱤᱱ ᱠᱟᱹᱴᱤᱡ ᱪᱟᱞᱟᱝ ᱚᱱᱠᱟ ᱵᱮᱯᱟᱨ ᱜᱚᱢᱠᱮ, ᱛᱟᱦᱚᱞᱮ ᱟᱹᱵᱤᱱ ᱫᱚ ᱚᱱᱠᱟ ᱠᱟᱛᱮ ᱧᱮᱞ ᱞᱮᱜᱟᱭ ᱵᱤᱱ ᱥᱮ ᱢᱤᱫ ᱫᱷᱟᱣ᱾ ᱚᱠᱟᱭᱮᱱᱟ ᱵᱤᱱ ᱜᱚᱢᱠᱮ? ᱦᱮᱞᱳ! ᱟᱸᱡᱚᱢ ᱮᱫᱟ ᱵᱤᱱ ᱥᱮ ᱜᱚᱝᱠᱮ ᱱᱟᱹᱭᱴ ᱣᱟᱨᱠ ᱠᱚ ᱟ ᱧᱟᱢᱚᱜ ᱠᱟᱱ ᱫᱚ, ᱟᱸᱡᱚᱢᱚᱜ ᱠᱟᱱ ᱛᱟᱹᱵᱤᱱᱟ ᱥᱮ ᱛᱟᱹᱞᱤᱧᱟ ᱥᱮ ᱵᱟᱝ ᱨᱚᱲ ᱠᱚ?
ᱦᱩᱸ ᱜᱚᱝᱠᱮ ᱦᱤᱛᱚᱜ ᱟᱸᱡᱚᱢᱚᱜ ᱠᱟᱱᱟ᱾
ᱚ ᱟᱫᱚ ᱜᱚᱢᱠᱮ ᱪᱮᱜ ᱵᱤᱱ ᱪᱤᱠᱟᱹᱭᱮᱫ ᱛᱮ ᱜᱚᱢᱠᱮ? ᱴᱟᱣᱟᱨ ᱠᱚ ᱵᱟᱭ ᱧᱟᱢᱮᱫ ᱛᱟᱹᱵᱤᱱ ᱫᱚ?
ᱦᱚᱭ ᱜᱚᱝᱠᱮ ᱟᱫᱚ ᱠᱟᱹᱴᱤᱡ ᱮᱸ ᱛᱟᱲᱟᱢ ᱵᱟᱲᱟᱭ ᱦᱩᱭᱩᱜ ᱠᱟᱱᱟ ᱛᱚ ᱛᱟᱦᱮᱞᱮ ᱚᱱᱟ ᱠᱷᱟᱹᱛᱤᱨ ᱠᱟᱹᱴᱤᱡ ᱰᱤᱥᱴᱟᱵ ᱮᱫ ᱛᱟᱦᱮᱸᱜᱼᱟ ᱠᱟᱹᱴᱤᱡ ᱦᱟᱞᱠᱟ ᱧᱚᱜ᱾
ᱚᱦᱚᱜ ᱦᱮᱸ ᱛᱚ, ᱛᱟᱦᱮᱞᱮ ᱜᱚᱝᱠᱮ ᱟᱹᱜ ᱟᱹᱵᱤᱱ ᱫᱚ ᱛᱟᱞᱦᱮ ᱦᱤᱛᱚᱜ ᱫᱚ ᱪᱮᱫ ᱵᱤᱱ ᱪᱤᱠᱟᱹᱭᱮᱫᱟ? ᱢᱟᱱᱮ ᱜᱤᱛᱤᱡ ᱠᱟᱱᱟ ᱵᱤᱱ ᱥᱮ ᱫᱩᱲᱩᱵ ᱠᱟᱱᱟ ᱵᱤᱱ?
ᱜᱚᱝᱠᱮ ᱱᱤᱛᱚᱜ ᱫᱚ ᱚᱱᱮ ᱯᱤᱸᱰᱟᱹ ᱥᱮᱫ ᱛᱮᱜᱮ ᱜᱤᱛᱤᱡ ᱵᱟᱲᱟ ᱦᱩᱭᱩᱜ ᱠᱟᱱᱟ, ᱟᱸ ᱥᱤᱠᱬᱤᱡ ᱠᱚᱠᱚ ᱜᱮᱨ ᱵᱟᱲᱟᱜ ᱠᱟᱱ ᱜᱮᱭᱟ ᱥᱮ ᱛᱟᱞᱦᱮ ᱚᱱᱟᱛᱮ ᱠᱷᱟᱹᱛᱤᱨ ᱠᱟᱹᱴᱤᱡ ᱛᱟᱲᱟᱢ ᱵᱟᱲᱟᱭ ᱦᱩᱭᱩᱜ ᱠᱟᱱ ᱛᱟᱦᱮᱸᱫ, ᱟᱫᱚ ᱚᱱᱟ ᱠᱷᱟᱛᱤᱨ ᱴᱟᱣᱟᱨ ᱠᱟᱹᱴᱤᱡ ᱰᱤᱥᱴᱟᱵᱮᱜ ᱛᱤᱧᱟᱹᱭ
ᱚ ᱦᱮᱲᱮᱫ ᱛᱚ ᱛᱟᱦᱚᱞᱮ ᱜᱚᱝᱠᱮ ᱛᱩᱯᱩ ᱵᱟᱲᱟ ᱠᱚᱫᱚ ᱦᱩᱭ ᱟᱠᱟᱱᱟ ᱛᱚ?
ᱦᱩᱸ ᱜᱚᱝᱠᱮ ᱚᱱᱟ ᱠᱚᱫᱚ ᱦᱩᱭ ᱠᱟᱱ ᱜᱮᱭᱟ, ᱢᱮᱱᱠᱷᱟᱱ ᱟᱫᱚ ᱱᱤᱫᱚᱜ ᱛᱩᱯᱩ ᱠᱟᱛᱮᱫ ᱫᱟᱠᱟ ᱞᱤᱧ ᱡᱚᱢ ᱞᱮᱜᱮ ᱦᱟᱸᱜ, ᱟᱹᱵᱤᱱ ᱫᱚ ᱛᱟᱦᱮᱞᱮ ᱛᱩᱯᱩ ᱵᱟᱲᱟ ᱦᱚᱭ ᱦᱩᱭ ᱠᱟᱱᱟ ᱥᱮ ᱵᱟᱝ ᱜᱮ?
ᱟᱹᱞᱤᱧ ᱫᱚ ᱜᱚᱝᱠᱮ ᱦᱟᱯᱮ ᱠᱟᱹᱴᱤᱡ ᱚᱱᱟᱜᱮ ᱦᱟᱹᱠᱩ ᱥᱟᱵ ᱞᱤᱧ ᱪᱟᱞᱟᱣ ᱞᱮᱱᱟ ᱛᱚ, ᱟᱫᱚ ᱠᱟᱹᱴᱤᱡ ᱞᱤᱧ ᱞᱚᱥᱚᱫ ᱧᱚᱜ ᱟᱠᱟᱱ ᱜᱮᱭᱟ, ᱟᱫᱚ ᱠᱟᱴᱟ ᱠᱚᱫᱚ ᱟᱹᱨᱩᱵ ᱞᱮᱠᱷᱟᱱ ᱫᱚ ᱵᱷᱟᱹᱜᱮ ᱫᱚ ᱵᱟᱝ ᱵᱩᱡᱷᱟᱹᱜᱼᱟ, ᱠᱟᱹᱴᱤᱡ ᱛᱳᱯᱳ ᱱᱟᱹᱞᱤᱧ ᱟᱨ ᱠᱟᱹᱴᱤᱡ ᱦᱚᱲᱢᱚ ᱠᱚ ᱠᱟᱹᱴᱤᱡ ᱥᱤᱬᱤᱡ ᱠᱟᱱ ᱛᱟᱹᱞᱤᱧᱟ ᱛᱚ, ᱢᱟᱱᱮ ᱦᱟᱹᱠᱩ ᱠᱚᱞᱤᱧ ᱥᱟᱵ ᱠᱟᱜ ᱠᱚᱣᱟ ᱥᱮ ᱠᱟᱹᱴᱤᱡ ᱟᱫᱚ ᱚᱱᱟᱛᱮ ᱠᱟᱹᱴᱤᱡ ᱛᱳᱯᱳ ᱱᱟᱹᱞᱤᱧ ᱢᱤᱫ ᱢᱚᱜᱽᱼ ᱢᱟᱜᱽ ᱜᱟᱱ ᱫᱟᱜ ᱞᱤᱧ ᱫᱩᱞ ᱡᱚᱱᱚᱜᱼᱟ, ᱟᱫᱚ ᱦᱟᱸᱜ ᱠᱟᱹᱴᱤᱡ ᱦᱟᱸᱜ ᱩᱛᱩ ᱟᱸ ᱡᱟᱦᱟᱸ ᱠᱟᱴᱠᱚᱢ ᱠᱟᱹᱴᱤᱡ ᱠᱚ ᱨᱟᱯᱟᱜ ᱠᱟᱜ ᱠᱚᱣᱟ ᱚᱲᱟᱜ ᱦᱚᱲ, ᱟᱫᱚ ᱚᱱᱟᱜᱮ ᱨᱤᱫ ᱠᱟᱛᱮ ᱜᱚᱢᱠᱮ ᱠᱟᱹᱴᱤᱡ ᱡᱚᱢ ᱦᱩᱭᱩᱜ ᱞᱟᱹᱜᱽ, ᱡᱚᱢ ᱦᱩᱭᱩᱜ᱾
ᱛᱟᱭ ᱜᱚᱝᱠᱮ ᱠᱟᱴᱠᱚᱢ ᱨᱟᱯᱟᱜ ᱟᱞᱚᱵᱤᱱ ᱞᱟᱹᱭ ᱟᱹᱞᱤᱧ ᱥᱮ ᱟᱹᱰᱤ ᱡᱩᱨ ᱞᱤᱧ ᱟᱥᱚᱜ
ᱚᱦᱚ, ᱟᱫᱚ ᱜᱚᱝᱠᱮ ᱠᱟᱴᱠᱚᱢ ᱨᱟᱯᱟᱜ ᱫᱚ ᱛᱟᱦᱚᱞᱮ ᱜᱚᱢᱠᱮ ᱵᱤᱱ ᱠᱩᱥᱤᱭᱟᱜ ᱜᱮᱭᱟ ᱛᱚ᱾
ᱦᱩ ᱠᱩᱥᱤ ᱫᱚᱞᱤᱧ ᱠᱩᱥᱤᱭᱟᱜ-ᱟ ᱢᱮᱱᱠᱷᱟᱱ ᱜᱚᱝᱠᱮ ᱱᱤᱛᱚᱜ ᱫᱚ ᱟᱞᱮᱥᱮᱫ ᱫᱚ ᱢᱟᱱᱮ ᱠᱟᱴᱠᱚᱢ ᱠᱚᱫᱚ ᱮᱠᱟᱞ ᱜᱮ ᱠᱚ ᱢᱟᱱᱮ ᱪᱟᱵᱟ ᱫᱚ ᱵᱟᱝ ᱠᱚ ᱪᱟᱵᱟ ᱟᱠᱟᱱᱟ ᱢᱮᱱ ᱠᱷᱟ ᱢᱮᱱᱟᱜ ᱠᱚᱭᱟ ᱟᱹᱰᱤ ᱠᱚᱢ ᱢᱮᱱᱟᱜ ᱠᱚᱣᱟ ᱜᱚᱝᱠᱮ ᱾
ᱚ ᱦᱮᱸ ᱛᱚ ᱛᱟᱦᱚᱞᱮ ᱜᱚᱝᱠᱮ ᱠᱟᱴᱠᱚᱢ ᱞᱮᱴᱚ ᱵᱮᱱ ᱡᱚᱢ ᱵᱟᱲᱟ ᱠᱟᱫᱟ ᱛᱚ?
ᱦᱮᱸ ᱟᱞᱤᱧ ᱚᱱᱟ ᱜᱮᱞᱤᱧ ᱞᱟᱹᱭᱟ ᱢᱮᱱᱛᱮ ᱡᱮ ᱟᱵᱤᱱ ᱵᱤᱱ ᱡᱚᱢ ᱠᱟᱫᱟ ᱥᱮ ᱵᱟᱝ, ᱛᱟᱦᱚᱞᱮ ᱟᱵᱤᱱ ᱵᱤᱱ ᱡᱚᱢ ᱟᱠᱟᱫᱟ ᱛᱚ ᱾
ᱦᱮᱸ ᱜᱚᱝᱠᱮ ᱟᱹᱞᱤᱧ ᱦᱚᱞᱤᱧ ᱡᱚᱢ ᱵᱟᱲᱟ ᱫᱚ ᱞᱤᱧ ᱡᱚᱢ ᱵᱟᱲᱟ ᱟᱠᱟᱜ ᱜᱮ ᱟᱫᱚ ᱜᱚᱝᱠᱮ ᱩᱱᱟᱹᱜ ᱴᱤᱠ ᱥᱟᱺᱦᱤᱡ ᱫᱚ ᱜᱚᱝᱠᱮ ᱵᱟᱲᱟᱭ ᱵᱟᱹᱱᱩᱜᱼᱟ ᱪᱮᱫ ᱞᱮᱠᱟ ᱠᱟᱛᱮ ᱜᱚᱝᱠᱮ ᱠᱟᱴᱠᱚᱢ ᱠᱚ ᱞᱮᱴᱚ ᱠᱚᱣᱟ ᱩᱱᱠᱩ ᱫᱚ ᱠᱟᱴᱠᱚᱢ ᱫᱚ ᱞᱟᱦᱟ ᱨᱮᱠᱚ ᱵᱷᱟᱹᱡᱤ ᱠᱚᱣᱟ ᱥᱮ ᱞᱮᱴᱚ ᱥᱟᱞᱟᱜ ᱜᱮᱠᱚ ᱢᱮᱥᱟ ᱠᱚᱣᱟ ᱵᱤᱱᱟᱹ ᱵᱷᱟᱹᱡᱤ ᱠᱟᱛᱮ ᱚᱱᱟᱜᱮ ᱵᱟᱹᱞᱤᱧ ᱵᱩᱡᱽ ᱫᱟᱲᱮᱭᱟᱜ ᱠᱟᱱᱟ ᱟᱫᱚ ᱜᱚᱝᱠᱮ ᱟᱹᱵᱤᱱ ᱠᱟᱹᱴᱤᱡ ᱵᱤᱱ ᱵᱟᱲᱟᱭ ᱞᱮᱠᱷᱟᱱ ᱠᱟᱹᱴᱤᱡ ᱵᱤᱱ ᱞᱟᱹᱭ ᱠᱮᱫᱚ?
ᱦᱩᱸ ᱜᱚᱝᱠᱮ ᱮᱠᱫᱚᱢ ᱜᱮ ᱱᱚᱣᱟ ᱫᱚᱞᱤᱧ ᱵᱟᱰᱟᱭ ᱜᱮᱭᱟ ᱟᱞᱤᱧ ᱦᱚᱞᱤᱧ ᱞᱮᱴᱚ ᱵᱟᱲᱟ ᱠᱟᱜ ᱠᱚ ᱜᱮᱭᱟ ᱚᱱᱟ ᱫᱚ ᱡᱟᱦᱟᱸ ᱠᱟᱴ ᱠᱚᱢ ᱥᱟᱞᱟ ᱠᱟᱛᱮ ᱦᱮᱸ ᱥᱮ
ᱮᱦᱮᱸ
ᱚᱱᱟ ᱥᱟᱞᱟ ᱠᱟᱛᱮᱜ ᱢᱟᱱᱮ ᱵᱟᱜ ᱵᱟᱨ ᱵᱟᱨ ᱵᱷᱟᱜᱽ ᱠᱚ ᱵᱤᱱ ᱢᱟᱱᱮ ᱱᱚᱣᱟ ᱫᱷᱟᱨᱮ ᱱᱚᱣᱟ ᱫᱷᱟ ᱢᱚᱲᱮ ᱜᱚᱴᱟᱝ ᱠᱟᱛᱟ ᱠᱟᱴᱟ ᱛᱟᱦᱮᱱᱟ ᱟᱨ ᱦᱟᱱᱟ ᱫᱷᱟ ᱢᱚᱲᱮ ᱜᱚ ᱠᱟᱴᱟ ᱛᱟᱦᱮᱱ ᱛᱟᱠᱚᱣᱟ ᱾ ᱛᱟᱦᱚᱞᱮ ᱚᱱᱟ ᱵᱷᱟᱜᱽ ᱠᱟᱛᱮ ᱟᱹᱵᱤᱱ ᱥᱩᱱᱩᱢ ᱨᱮ ᱵᱷᱟᱹᱡᱤ ᱠᱚ ᱵᱤᱱ᱾
ᱦᱮᱸ ᱛᱟᱨᱯᱚᱨ?
ᱥᱩᱱᱩᱢ ᱨᱮ ᱵᱷᱟᱹᱡᱤ ᱠᱟᱛᱮ ᱡᱚᱠᱷᱚᱱ ᱟᱹᱵᱤᱱ ᱞᱮᱴᱚ ᱵᱮ ᱞᱮᱴᱚ ᱤᱥᱤᱱ ᱞᱟᱹᱜᱤᱫ ᱵᱤᱱ ᱫᱷᱩᱨᱟᱹᱣ ᱠᱟᱜᱼᱟ ᱥᱮ ᱠᱚᱲᱦᱟ ᱨᱮ ᱦᱚ ᱦᱚᱞᱚ ᱦᱚᱞᱚᱝ ᱫᱩᱞ ᱠᱟᱛᱮ ᱫᱟᱜ ᱠᱚ ᱥᱟᱥᱟᱝ ᱠᱚ ᱵᱩᱞᱝ ᱠᱚ ᱠᱚᱵᱤᱱ ᱮᱢ ᱵᱤᱱ ᱫᱷᱩᱨᱟᱹᱣ ᱠᱟᱜ-ᱟ ᱟᱨ ᱚᱱᱮ ᱡᱚᱠᱷᱚᱱ ᱵᱤᱱ ᱧᱮᱞᱟ ᱡᱮ ᱦᱚᱞᱚᱝ ᱦᱮᱰᱮᱡ ᱦᱮᱰᱮᱡ ᱮᱛᱚᱦᱚᱵ ᱟᱠᱟᱱᱟ ᱚᱱᱮ ᱩᱱᱦᱟᱜ ᱠᱟᱴᱠᱚᱢ ᱮᱢᱟ ᱠᱚ ᱵᱤᱱ ᱩᱱᱠᱩ ᱵᱷᱟᱹᱡᱤ ᱠᱟᱴᱠᱚᱢ
ᱚᱱᱠᱟᱱ ᱵᱮᱯᱟᱨ ᱛᱟᱦᱚᱞᱮ ᱜᱚᱝᱠᱮ ᱛᱟᱦᱞᱮ ᱜᱚᱝᱠᱮ ᱟᱫᱚ ᱛᱟᱦᱮᱞᱮ ᱟᱹᱰᱤ ᱢᱚᱸᱡᱽ ᱜᱮ ᱛᱟᱦᱚᱞᱮ ᱵᱩᱡᱷᱟᱹᱜ-ᱟ ᱛᱚ ᱦᱳᱭᱥᱮ?
ᱦᱩᱸ ᱜᱚᱝᱠᱮ ᱟᱞᱚ ᱟᱨᱚ ᱟᱞᱚᱵᱤᱱ ᱞᱟᱹᱭᱟ ᱟᱨ ᱜᱩᱸᱰᱟᱹ ᱢᱟᱹᱨᱤᱪ ᱠᱟᱹᱴᱤᱡ ᱮᱢᱟᱜ ᱵᱤᱱ, ᱚᱱᱮ ᱨᱚᱦᱚᱲ ᱢᱟᱹᱨᱤᱪ ᱟᱨ ᱵᱮᱨᱮᱞ ᱢᱟᱹᱨᱤᱪ ᱵᱟᱝ ᱜᱩᱸᱰᱟᱹ ᱢᱟᱹᱨᱤᱪ ᱠᱟᱹᱴᱤᱡ ᱪᱩᱞᱩᱝ ᱮᱢᱟᱜ ᱵᱤᱱ ᱟᱨ ᱵᱮᱨᱮᱞ ᱢᱟᱹᱨᱤᱪ ᱨᱮᱱᱟᱜ ᱡᱟᱝ ᱛᱮᱫ ᱮᱢᱟᱣᱟᱜ ᱵᱤᱱ ᱾ ᱡᱚ ᱛᱮᱫ ᱫᱚ ᱵᱟᱝ ᱥᱩᱫᱩ ᱡᱟᱝ ᱛᱮᱫ ᱜᱮ ᱟᱨ ᱧᱮᱞ ᱵᱤᱱ ᱦᱟᱸᱜ
ᱡᱟᱝ ᱛᱮᱫ ᱟᱨ ᱡᱟᱦᱟ ᱚᱱᱟ ᱜᱩᱸᱰᱟᱹ ᱢᱟᱹᱨᱤᱪ ᱛᱮᱫ ᱡᱟᱦᱟ ᱧᱟᱢᱚᱜ ᱫᱚ ᱫᱳᱠᱟᱱ ᱠᱚᱨᱮᱜ ᱠᱤᱨᱤᱧ ᱛᱮ ᱜᱮᱞ ᱴᱟᱠᱟ ᱜᱟᱱ ᱫᱟᱢ ᱦᱮᱸ ᱥᱮ ᱦ
ᱦᱳᱭ
ᱛᱟᱦᱚᱞᱮ ᱜᱚᱝᱠᱮ ᱚᱱᱟᱞᱤᱧ ᱢᱮᱥᱟ ᱞᱮᱠᱷᱟᱱ ᱜᱮ ᱛᱟᱦᱚᱞᱮ ᱟᱹᱰᱤ ᱢᱚᱡᱽ ᱜᱮ ᱵᱩᱡᱷᱟᱹᱜᱼᱟ ᱡᱟᱦᱟᱸ ᱤᱛᱤᱞ ᱠᱚᱫᱚ ᱜᱚᱝᱠᱮ ᱵᱩᱡᱷᱟᱹᱜ ᱛᱚ ᱤᱛᱤᱞ ᱤᱛᱤᱞ ᱵᱟᱝ ᱵᱩᱡᱷᱟᱹᱜᱼᱟ ᱜᱚᱝᱠᱮ ᱠᱟᱴᱠᱚᱢ ᱞᱟᱫ ᱞᱟᱫ ᱫᱚ ᱵᱟᱝ ᱢᱟᱱᱮ ᱡᱟᱦᱟᱸ ᱞᱮᱴᱚ?
ᱚ ᱤᱛᱤᱞ ᱤᱛᱤᱞ ᱚᱱᱠᱟ ᱫᱚ ᱵᱟᱝ ᱵᱩᱡᱷᱟᱹᱜᱼᱟ ᱢᱮᱱᱠᱷᱟᱱ ᱡᱟᱦᱟᱸ ᱢᱮ ᱴᱮᱱ ᱦᱚᱸ ᱚᱸᱰᱮ ᱥᱩᱠ ᱟᱹᱞᱤᱧ ᱞᱤᱧ ᱵᱩᱡᱷᱟᱹᱣ-ᱟ ᱥᱮ ᱚᱱᱟ ᱡᱚᱢ ᱨᱮ ᱵᱩᱡ ᱫᱟᱹᱵᱤᱱ? ᱞᱮᱴᱚ ᱚᱱᱠᱟ ᱫᱚ ᱢᱟᱱᱮ ᱪᱮᱫ ᱨᱮᱦᱚᱸ ᱵᱟᱝᱞᱤᱧ ᱵᱩᱡᱷᱟᱹᱣᱟ ᱾
ᱚ ᱦᱮᱸ ᱛᱚ ᱛᱟᱦᱚᱞᱮ ᱜᱚᱝᱠᱮ ᱞᱮᱴᱚ ᱫᱚ ᱜᱚᱝᱠᱮ ᱟᱫᱭᱣᱟ ᱪᱟᱣᱞᱮ ᱨᱮᱱᱟᱜ ᱫᱚ ᱵᱟᱝ ᱨᱮ ᱟᱫᱚᱭᱟ ᱪᱟᱣᱞᱮ ᱫᱚ ᱵᱟᱝ ᱨᱮᱦᱚᱸ ᱮᱢᱱᱤ ᱦᱚᱞᱚᱝ ᱞᱮᱴᱚ ᱛᱮᱦᱚᱸ ᱦᱚᱞᱚᱝ ᱛᱮᱦᱚᱸ ᱜᱟᱱᱚᱜ ᱜᱮᱭᱟ ᱞᱮᱴᱚ ᱫᱚ ᱦᱮᱸ ᱥᱮ᱾
ᱦᱳ ᱜᱟᱱᱚᱜ ᱜᱮᱭᱟ ᱾
ᱚ ᱦᱮᱸ ᱛᱚ ᱛᱟᱦᱚᱞᱮ ᱵᱷᱟᱜᱮ ᱛᱟᱦᱞᱮ ᱜᱚᱝᱠᱮ ᱟᱵᱤᱱ ᱦᱚᱸ ᱛᱟᱦᱚᱞᱮ ᱛᱟ ᱟᱫᱭᱣᱟ ᱪᱟᱣᱞᱮ ᱨᱮᱱᱟᱜ ᱫᱚ ᱞᱮᱴᱟ ᱫᱚᱵᱮᱱ ᱡᱚᱢ ᱠᱟᱫᱟ ᱥᱮ ᱵᱟᱝ ᱡᱟ ᱠᱟᱴᱠᱚᱢ ᱞᱮᱴᱚ?
ᱦᱳᱸ ᱜᱚᱝᱠᱮ ᱡᱚᱢ ᱡᱚᱢ ᱵᱟᱲᱟ ᱫᱚ ᱦᱩᱭ ᱠᱟᱱ ᱜᱮᱭᱟ ᱟᱹᱰᱤ ᱥᱮᱫᱟᱨ ᱜᱮ ᱟᱫᱚ ᱱᱮᱛᱟᱨ ᱫᱚ ᱜᱚᱝᱠᱮ ᱟᱭᱢᱟ ᱞᱮᱠᱟᱱ ᱪᱟᱣᱞᱮ ᱠᱚ ᱧᱟᱢᱚᱜ ᱠᱟᱱᱟ ᱛᱚ ᱛᱟᱦᱚᱞᱮ ᱚᱱᱟ ᱜᱮ ᱱᱮᱛᱟᱨ ᱫᱚ ᱦᱟᱜ ᱠᱚᱱᱴᱚᱞ ᱪᱟᱣᱞᱮ ᱦᱟᱜ ᱞᱤᱧ ᱡᱚᱢ ᱵᱟᱲᱟᱭ ᱮᱫᱟ ᱾